ᱦ
ᱟᱡᱚᱢᱚᱜ ᱠᱟᱱᱟ?
ᱦᱩᱸ ᱟᱸᱡᱚᱢᱚᱜ ᱱᱟ
ᱦᱩᱸ ᱟᱨ ᱟᱯᱮ ᱥᱮᱫ ᱫᱚᱭ ᱫᱟᱜ ᱮᱫᱟᱭ ᱥᱮ ᱵᱟᱝ ᱛᱮᱦᱮᱱ ᱫᱚ?
ᱦᱮᱸ ᱫᱟᱜᱮᱜ ᱜᱮᱭᱟᱭ ᱠᱚᱢ ᱠᱚᱢ ᱟᱨ ᱟᱯᱮᱥᱮᱫ ᱫᱚ ᱫᱟᱜ ᱵᱟᱲᱟᱭ ᱫᱟ ᱥᱮ ᱵᱟᱝ ᱛᱟᱦᱚᱞᱮ ᱛᱮᱸᱦᱮᱧ ᱫᱚ?
ᱦᱮᱸ ᱫᱟᱜ ᱠᱮᱫ ᱜᱮᱭᱟᱭ ᱟᱞᱮ ᱥᱮᱫ ᱫᱚ ᱱᱤᱛᱚᱜ ᱫᱚ ᱯᱷᱟᱠᱟ ᱠᱟᱜᱼᱟ ᱵᱟᱭ ᱫᱟᱜ ᱫᱟ
ᱟᱪᱪᱷᱟ ᱟᱪᱪᱷᱟ ᱟᱞᱮ ᱥᱮᱫ ᱫᱚ ᱡᱚᱨᱚ ᱫᱚ ᱡᱚᱨᱚᱭᱮᱫ ᱜᱮᱭᱟᱭ ᱠᱟᱹᱴᱤᱡ ᱠᱟᱹᱴᱤᱡ᱾ ᱟᱨ ᱛᱟᱦᱟᱞᱮ ᱡᱚᱢ ᱵᱟᱲᱟ ᱠᱚᱫᱚ ᱛᱤᱱᱟᱹᱜ ᱴᱟ ᱦᱩᱭ ᱠᱟᱱᱟ ᱥᱮ ᱟᱹᱣᱨᱤ?
ᱦᱮᱸ ᱫᱟᱠᱟ ᱫᱚ ᱟᱹᱣᱨᱤ ᱡᱚᱢ ᱦᱩᱭᱩᱜᱼᱟ ᱤᱥᱤᱱ ᱫᱚ ᱦᱩᱭ ᱟᱠᱟᱱᱟ᱾
ᱟᱪᱪᱷᱟ ᱟᱪᱪᱷᱟ ᱦ ᱟᱞᱮ ᱦᱚᱸ ᱟᱞᱮ ᱦᱚᱸ ᱤᱥᱤᱱ ᱫᱚ ᱦᱩᱭ ᱟᱠᱟᱱᱟ ᱡᱚᱢ ᱠᱚᱫᱚ ᱟᱹᱣᱨᱤᱭᱟᱜᱼᱟ᱾ ᱛᱟᱯᱚᱨᱮ ᱮᱡᱮ ᱢᱟ ᱦᱮᱸ
ᱦᱮᱸ ᱪᱮᱫ ᱮᱢ ᱞᱟᱹᱭᱮᱫ ᱛᱟᱦᱮᱸᱼᱟ?
ᱵᱚᱨᱥᱟ ᱫᱤᱱ ᱵᱚᱨᱥᱟ ᱡᱮ ᱞᱟᱹᱭᱫᱟᱹᱧ ᱵᱚᱨᱥᱟ ᱟᱥᱟᱲ ᱟᱥᱟᱲ ᱫᱤᱱ ᱢᱟ ᱟᱥᱟᱲ ᱵᱚᱸᱜᱟ᱾ ᱵᱚᱨᱥᱟ ᱫᱤᱱ ᱢᱟ ᱥᱮᱴᱮᱨ ᱟᱠᱟᱱᱟ ᱛᱟᱦᱟᱞᱮ ᱟᱯᱮ ᱥᱮᱫ ᱫᱚ ᱦᱟᱹᱠᱩ ᱠᱚᱯᱮ ᱥᱟᱵ ᱵᱟᱲᱟᱭᱮᱫᱽ ᱠᱚᱣᱟ ᱥᱮ ᱵᱟᱝ ᱢᱟᱴᱷ ᱠᱚᱨᱮ?
ᱦᱮᱸ ᱟᱞᱮᱥᱮᱫ ᱫᱚ ᱦᱟᱹᱠᱩ ᱫᱚ ᱧᱟᱢ ᱫᱚᱠᱚ ᱧᱟᱢᱚᱜ ᱜᱮᱭᱟ ᱢᱮᱱᱠᱷᱟᱱ ᱞᱟᱦᱟᱛᱮ ᱞᱮᱠᱟ ᱩᱱᱟᱹᱜ ᱢᱟ ᱵᱟᱠᱚ ᱧᱟᱢᱚᱜ ᱠᱟᱱᱟ ᱦᱟᱹᱠᱩ ᱠᱟᱴᱠᱚᱢ ᱠᱚ ᱟᱨ ᱱᱮᱛᱟᱨ ᱢᱟ ᱫᱚᱢᱮ ᱥᱚᱵᱡᱤ ᱦᱩᱸᱲᱩ ᱦᱚᱵᱚᱱ ᱪᱟᱥ ᱫᱟ ᱟᱨ ᱛᱟᱦᱟᱞᱮ ᱫᱚᱢᱮ ᱥᱟᱨ ᱠᱚ ᱵᱤᱥ ᱠᱚ ᱮᱢ ᱦᱩᱭᱩᱜ ᱠᱟᱱᱟ ᱠᱷᱮᱛ ᱨᱮ, ᱟᱫᱚ ᱚᱱᱟ ᱞᱮᱠᱟᱛᱮ ᱦᱟᱥᱟ ᱠᱚ ᱵᱟᱹᱲᱤᱡᱚᱜ ᱠᱟᱱᱟ ᱟᱫᱚ ᱩᱱᱟᱹᱜ ᱫᱚ ᱦᱟᱜᱠᱷᱟᱱ ᱵᱟᱠᱚ ᱧᱟᱢᱚᱜ ᱠᱟᱱᱟ ᱞᱟᱦᱟ ᱞᱮᱠᱟ ᱫᱚ ᱟ ᱛᱟᱦᱮᱸᱼᱟ ᱟᱫᱚ ᱱᱮᱛᱟᱨ ᱫᱚ ᱠᱟᱹᱴᱤᱡ ᱠᱚ ᱠᱚᱢ ᱮᱱᱟ ᱟᱫᱚ ᱪᱮᱫᱠᱟ ᱞᱮᱠᱟ ᱧᱟᱢᱚᱜ ᱠᱟᱱᱟ
ᱟᱪᱪᱷᱟ ᱦᱮᱸ ᱟᱞᱮ ᱟᱞᱮ᱾ ᱟᱞᱮᱥᱮᱫ ᱫᱚ ᱚᱱᱠᱟ ᱥᱟᱨ ᱵᱤᱥ ᱫᱚᱠᱚ ᱮᱢᱟᱜ ᱠᱟᱱᱟ ᱴᱷᱤᱠᱜᱮᱭᱟ ᱛᱟᱯᱚᱨᱮ ᱟᱞᱮᱥᱮᱫ ᱫᱚ ᱚᱱᱠᱟ ᱛᱚ ᱟᱨᱠᱤ ᱵᱤᱨ ᱠᱚ ᱫᱚ ᱵᱟᱹᱱᱩᱜ ᱼᱟ ᱱᱟᱢᱟᱞ ᱫᱤᱥᱚᱢ ᱛᱚ ᱛᱟᱯᱚᱨᱮ ᱱᱟᱢᱟᱞ ᱫᱤᱥᱚᱢ ᱛᱚ ᱦᱩᱭᱩᱜ ᱠᱟᱱᱟ ᱛᱟᱯᱚᱨᱮ ᱢᱟᱴᱷ ᱛᱟᱞᱟ ᱢᱟᱴᱷ ᱛᱟᱞᱟ ᱠᱚᱨᱮ ᱜᱟᱹᱲᱭᱟᱹ ᱠᱚ ᱢᱮᱱᱟᱜᱼᱟ ᱛᱟᱯᱚᱨᱮ ᱚᱱᱟ ᱢᱟᱴᱷ ᱠᱚᱨᱮ ᱠᱟᱹᱴᱤᱡ ᱵᱩᱱᱱᱟᱹ ᱞᱮᱱᱠᱷᱟᱱ ᱜᱮ ᱟᱫᱚ ᱵᱩᱱᱱᱟᱹ ᱨᱟᱠᱟᱵ ᱞᱮᱱᱠᱷᱟᱱ ᱜᱮ ᱚᱱᱟ ᱠᱚᱨᱮ ᱯᱮᱸᱨᱮᱡᱚᱜᱼᱟ ᱩᱱᱠᱩ ᱜᱮ ᱦᱟᱹᱠᱩ ᱠᱚ ᱳᱰᱳᱝ ᱚᱜ ᱜᱮᱭᱟ ᱢᱟᱴᱷ ᱠᱚᱨᱮ ᱤᱱᱟᱹᱛᱮ ᱦᱟᱹᱠᱩ ᱠᱚᱫᱚ ᱵᱷᱟᱜᱮ ᱜᱮᱠᱚ ᱧᱟᱢ ᱵᱟᱲᱟᱜ ᱜᱮᱭᱟ᱾ ᱦᱳᱭ ᱛᱟᱦᱟᱞᱮ ᱟᱯᱮ ᱥᱮᱫ ᱫᱚ ᱚᱱᱠᱟ ᱪᱮᱫᱠᱟᱱ ᱦᱟᱹᱠᱩ ᱠᱚ ᱪᱮᱫᱠᱟᱱ ᱦᱟᱹᱠᱩ ᱠᱚᱯᱮ ᱠᱩᱥᱤᱭᱟᱠᱚᱣᱟ?
ᱦᱮᱸ ᱟᱞᱮ ᱥᱮᱫ ᱦᱚᱸ ᱧᱟᱢ ᱫᱚᱠᱚ ᱧᱟᱢᱚᱜᱼᱟ ᱫᱚᱢᱮ ᱫᱚ ᱵᱟᱝ ᱦᱚᱭᱛᱳ ᱠᱚᱢ ᱜᱮ ᱟᱨ ᱩᱱᱠᱩ ᱡᱟᱦᱟᱸ ᱠᱟᱹᱴᱤᱡ ᱠᱟᱹᱴᱤᱡ ᱠᱚ ᱯᱩᱴᱷᱤ ᱦᱟᱹᱠᱩ ᱴᱩᱲᱠᱟᱹ ᱦᱟᱹᱠᱩ, ᱞᱩᱞᱤ ᱦᱟᱹᱠᱩ ᱠᱚ ᱟᱨ ᱥᱟᱶᱛᱮ ᱛᱮ ᱥᱳᱞ ᱦᱟᱹᱠᱩ ᱠᱚ ᱧᱟᱢᱚᱜ ᱜᱮᱭᱟ ᱠᱚ ᱟᱨ ᱵᱚᱲᱚ ᱵᱚᱲᱚ ᱠᱚ ᱦᱟᱹᱠᱩ ᱠᱚ ᱧᱟᱢᱚᱜᱼᱟ ᱜᱟᱰᱟ ᱦᱚᱸ ᱢᱮᱱᱟᱜ ᱛᱟᱞᱮ ᱜᱮᱭᱟ ᱱᱤᱭᱟᱹ ᱵᱟᱨ ᱜᱟᱰᱟ ᱜᱟᱰᱟ ᱵᱟᱱ ᱞᱮᱱ ᱛᱟᱦᱮᱸᱜᱼᱟ ᱟᱫᱚ ᱛᱚ ᱟᱫᱚ ᱛᱟᱦᱟᱞᱮ ᱧᱟᱢ ᱞᱮᱫᱠᱚᱜᱮ ᱛᱟᱦᱮᱸᱫ ᱞᱮ ᱦᱟᱹᱠᱩ ᱠᱚᱫᱚᱞᱮ ᱡᱚᱢ ᱠᱚᱜᱮᱭᱟ ᱟᱨ ᱥᱟᱶᱛᱮ ᱵᱟᱸᱫᱷ ᱢᱮᱱᱟᱜ ᱛᱟᱞᱮᱭᱟ ᱪᱟᱥ ᱚᱸᱲᱟᱜ ᱡᱚᱢ ᱦᱚᱸ ᱦᱩᱭᱩᱜᱼᱟ ᱟᱨ ᱟᱹᱠᱷᱨᱤᱧ ᱦᱚᱸ ᱟᱨ ᱟᱯᱮ
ᱟᱪᱪᱷᱟ ᱟᱪᱪᱷᱟ ᱦ ᱟᱞᱮᱥᱮᱫ ᱦᱚᱸ ᱚᱱᱠᱟ ᱜᱮ ᱟᱫᱚ ᱟᱞᱮ ᱦᱚᱸ ᱚᱱᱠᱟ ᱱᱤᱡᱚᱥᱥᱚ ᱤᱭᱟᱹ ᱠᱚ ᱜᱟᱹᱰᱭᱟᱹ ᱠᱚ ᱢᱮᱱᱟᱜᱼᱟ ᱛᱟᱯᱚᱨᱮ ᱚᱸᱰᱮ ᱦᱚᱞᱮ ᱪᱟᱥ ᱵᱟᱲᱟ ᱠᱮᱭᱟ ᱛᱟᱯᱚᱨᱮ ᱩᱱᱠᱩ ᱠᱚ ᱞᱮ ᱡᱚᱢ ᱦᱚ ᱡᱚᱢ ᱵᱟᱲᱟ ᱦᱩᱭᱱᱟ ᱟᱹᱠᱷᱨᱤᱧ ᱵᱟᱲᱟ ᱠᱚ ᱦᱩᱭᱩᱜ ᱜᱮᱭᱟ ᱛᱟᱦᱚᱞᱮ ᱤᱭᱟᱹ ᱠᱚᱫᱚ ᱯᱮ ᱡᱚᱢ ᱠᱟᱜ ᱯᱟᱥ ᱵᱟᱝ ᱩᱱᱠᱩ ᱠᱟᱴᱠᱚᱢ ᱠᱟᱴᱠᱚᱢ ᱠᱚᱫᱚ ᱯᱮ ᱡᱚᱢ ᱵᱟᱲᱟ ᱠᱚᱜᱮᱭᱟ ᱥᱮ ᱵᱟᱝ?
ᱦᱮ ᱠᱟᱴᱠᱚᱢ ᱞᱮ ᱡᱚᱢ ᱠᱚᱜᱮᱭᱟ ᱨᱟᱯᱟᱜ ᱠᱟᱛᱮᱜ ᱞᱮ ᱨᱤᱫ ᱠᱚᱣᱟ ᱵᱩᱞᱩᱝ ᱛᱟ
ᱟᱪᱪᱷᱟ ᱟᱪᱪᱷᱟ ᱟᱪᱪᱷᱟ ᱦᱮ ᱦᱮ
ᱟᱪᱪᱷᱟ ᱚ ᱟᱨ ᱩᱱᱠᱩ
ᱦᱮᱞᱳ